ᱦᱮᱸ ᱜᱚᱝᱠᱮ ᱡᱚᱦᱟᱨ ᱜᱮ ᱡᱚᱦᱟᱨ ᱜᱮ᱾ ᱜᱚᱝᱠᱮ ᱟᱫᱚ ᱪᱮᱫ ᱞᱮᱠᱟ ᱢᱮᱱᱟᱜ ᱵᱤᱱᱟ?
ᱦᱳᱭ ᱜᱚᱝᱠᱮ ᱱᱟᱯᱟᱭ ᱜᱮ ᱢᱮᱱᱟᱜ ᱟᱠᱟᱫ ᱞᱤᱧᱟ᱾
ᱟᱪᱪᱷᱟ ᱱᱚᱜ-ᱚᱭ ᱟᱹᱞᱤᱧ ᱦᱚᱸᱼᱼ ᱱᱟᱯᱟᱭ ᱜᱮ ᱢᱮᱱᱟᱜ ᱞᱤᱧᱟᱹ ᱱᱚᱜ-ᱚᱭ ᱚᱲᱟᱜ ᱠᱚᱨᱮ ᱡᱷᱚᱛᱚ ᱜᱮ ᱱᱟᱯᱟᱭ ᱜᱮ᱾
ᱚ ᱦᱚᱸ ᱦᱳᱭ ᱦᱳᱭ ᱜᱚᱝᱠᱮ ᱛᱟᱦᱚᱞᱮ ᱥᱟᱱᱟᱢ ᱦᱚᱲ ᱠᱚᱜᱮ ᱯᱮ ᱱᱟᱯᱟᱭ ᱧᱚᱜ ᱜᱮᱭᱟ ᱡᱟᱹᱱᱤᱡ ᱵᱟᱝ?
ᱦᱚᱭ-ᱦᱚᱭ
ᱚᱸ ᱦᱳᱭ ᱛᱚ
ᱩᱸᱜ ᱩᱸ ᱛᱟᱦᱚᱞᱮ ᱜᱚᱝᱠᱮᱼᱼ ᱟᱯᱮ ᱥᱮᱫ ᱨᱮᱫᱚ ᱫᱟᱜ ᱵᱟᱲᱟᱭ ᱫᱟᱭ ᱥᱮ ᱥᱤᱛᱩᱝ ᱵᱟᱲᱟᱭ ᱫᱟᱭ?
ᱦᱚᱜᱚᱭ ᱜᱚᱝᱠᱭ ᱫᱟᱜ ᱫᱚ ᱦᱟᱸᱜ ᱢᱮᱱ ᱞᱮᱠᱷᱟᱡ ᱪᱮᱫ ᱞᱮᱠᱟ ᱞᱤᱧ ᱢᱮᱛᱟᱵᱤᱱᱟ ᱫᱟᱜ ᱫᱚ ᱦᱟᱸᱜ ᱫᱟᱜ ᱵᱟᱲᱟ ᱟᱞᱮ ᱠᱟᱱᱟ ᱟᱫᱚ ᱦᱟᱸᱜᱼᱼ ᱚᱱᱠᱟ ᱞᱮᱠᱟ ᱛᱮᱫᱚ ᱦᱟᱸᱜ ᱡᱳᱨ ᱫᱷᱟᱨᱟ ᱛᱮᱫᱚ ᱵᱟᱝ ᱠᱟᱹᱴᱤᱡ ᱫᱷᱟᱨᱟᱼᱼ
ᱟᱪᱪᱷᱟ
ᱩᱸ
ᱟᱞᱮ ᱥᱮᱱ ᱫᱚ ᱜᱚᱝᱠᱮ ᱱᱚᱜᱚᱭ ᱦᱟᱜ ᱫᱟᱜ ᱜᱮ ᱵᱟᱭ ᱫᱟᱜ ᱟᱞᱮ ᱠᱟᱱᱟ, ᱱᱚᱜᱚᱭ ᱥᱤᱛᱩᱝ ᱠᱟᱜ ᱞᱮᱭᱟ ᱟᱹᱰᱤ ᱟᱸᱴ ᱜᱮ᱾ ᱢᱟᱱᱮ ᱪᱮᱫ ᱞᱤᱧ ᱞᱟᱹᱭᱟ ᱱᱚᱜᱚᱭ ᱦᱟᱸᱜ ᱫᱟᱜ ᱫᱚᱭ ᱫᱟᱜ ᱞᱮᱫᱟᱼᱼ ᱢᱟᱱᱮᱼᱼ ᱮᱸ ᱟᱹᱰᱤ ᱫᱤᱱ ᱞᱟᱦᱟ ᱨᱮᱜᱮ ᱱᱚᱜᱚᱭ ᱦᱩᱭᱮᱱ ᱛᱟᱵᱚᱱᱟ ᱱᱚᱜᱚᱭ ᱨᱚᱛᱼᱼ ᱡᱟᱛᱨᱟ ᱦᱩᱭ ᱱᱟ ᱡᱚᱠᱷᱚᱱᱼᱼ
ᱦᱚᱭ ᱦᱚᱭ
ᱦᱮᱸ ᱛᱚᱠᱷᱚᱱ ᱦᱟᱸᱜ ᱮ ᱫᱟᱜ ᱞᱮᱫᱟ ᱫᱚᱢᱮ ᱜᱮ ᱟᱫᱚᱼᱼ ᱤᱱᱟᱹ ᱯᱚᱨᱮ ᱦᱟᱸᱜ ᱱᱚᱜᱚ ᱱᱚᱝᱠᱟ ᱥᱤᱛᱩᱝ ᱠᱮᱫ ᱫᱚ ᱱᱚᱜᱚᱭ ᱵᱟᱹᱫ ᱨᱮᱭᱟᱜ ᱫᱟᱜ ᱠᱚ ᱡᱟᱦᱟᱸ ᱼᱼ ᱛᱟᱦᱮᱸ ᱠᱟᱱᱟ ᱡᱷᱚᱛᱚ ᱢᱟᱱᱮ ᱟᱸᱡᱮᱫ ᱪᱟᱵᱟᱜ ᱠᱟᱱᱟ ᱚᱱᱮ ᱚᱱᱠᱟᱭ ᱥᱤᱛᱩᱝ ᱮᱜᱟᱭᱼᱼ ᱯᱚᱨᱮ ᱟᱫᱚ ᱱᱚᱜᱚᱭ ᱦᱟᱸᱜ ᱵᱟᱹᱫᱽ ᱨᱮᱭᱟᱜ ᱠᱟᱹᱢᱤ ᱠᱚᱢᱟ ᱮᱦᱚᱵ ᱟᱠᱟᱱᱟ᱾ ᱟᱫᱚᱻ ᱠᱟᱹᱢᱤ ᱠᱚᱢᱟ ᱮᱦᱚᱵ ᱟᱠᱟᱱᱟ ᱟᱫᱚ ᱵᱟᱹᱫᱽ ᱨᱮ ᱫᱟᱜ ᱜᱮ ᱵᱟᱹᱱᱩᱜ ᱠᱟᱫᱟ ᱱᱚᱜ-ᱚᱭ ᱠᱟᱹᱢᱤ ᱜᱮᱼᱼ ᱵᱟᱝ ᱞᱟᱦᱟᱜ ᱠᱟᱱᱟ ᱦᱟᱱᱛᱮ ᱜᱮ ᱟᱫᱚ᱾
ᱚ ᱟᱪᱪᱷᱟ ᱛᱟᱦᱟᱞᱮ ᱟᱯᱮ ᱥᱮᱫ ᱫᱚ ᱨᱚᱦᱚᱭᱼᱼ ᱠᱚᱫᱚ ᱦᱟᱸᱜ ᱟᱹᱣᱨᱤ ᱠᱚ ᱮᱛᱚᱦᱚᱵ ᱵᱟᱲᱟ ᱟᱠᱟᱫᱟ ᱡᱟᱱᱤᱡ ᱵᱟᱝ?
ᱱᱚᱜᱚᱭ ᱦᱟᱸᱜ ᱯᱩᱭᱞᱩ ᱫᱚ ᱦᱟᱸ ᱨᱚᱦᱚᱭ ᱜᱚᱫ ᱞᱮᱜᱟ ᱚᱱᱮ ᱨᱟᱛ ᱦᱤᱞᱚᱜ ᱜᱮ᱾ ᱟᱫᱚ ᱤᱱᱟᱹ ᱯᱚᱨᱮ ᱦᱟᱸᱜᱼᱼ ᱚᱠᱟ ᱠᱚ ᱵᱟᱝ ᱞᱚᱥᱚᱫ ᱟᱠᱟᱱ ᱛᱟᱦᱮᱸᱫ ᱚᱱᱟ ᱠᱚᱫᱚ ᱦᱟᱸᱜ ᱵᱟᱠᱚ ᱤᱭᱟᱹ ᱟᱠᱟᱫᱟ᱾ ᱱᱚᱜᱚᱭ ᱱᱮᱛᱟᱨ ᱢᱟ ᱱᱚᱜᱚᱭ ᱜᱟᱹᱰᱤ ᱵᱷᱚᱨᱥᱟ ᱛᱚ ᱱᱚᱜᱚᱭ ᱰᱟᱝᱨᱟ ᱠᱚᱦᱚᱸᱼᱼ ᱵᱟᱹᱱᱩᱜ ᱠᱟᱜ ᱠᱚᱣᱟ ᱱᱚᱜᱚᱭ ᱜᱟᱹᱰᱤ ᱵᱷᱚᱨᱥᱟ ᱛᱮᱜᱮ ᱦᱟᱸᱜ ᱥᱤᱭᱳᱜ ᱠᱟᱱᱟ ᱟᱫᱚ ᱜᱟᱹᱰᱤ ᱦᱟᱸᱜ ᱛᱤᱱ ᱵᱷᱳᱨ ᱵᱟᱭᱼᱼ ᱥᱤᱭᱟᱢ ᱠᱟᱱᱟ ᱩᱱ ᱵᱷᱳᱨ ᱫᱚ ᱦᱟᱸᱜ ᱠᱟᱹᱢᱤ ᱠᱚᱜᱮ ᱵᱟᱝ ᱜᱟᱱᱚᱜ ᱠᱟᱱᱟ᱾
ᱟᱫᱚ ᱱᱮᱛᱟᱨ ᱢᱟ ᱵᱟᱢ ᱦᱚᱨᱚᱜᱼᱼ ᱵᱟᱭ ᱛᱮᱦᱚᱸ ᱵᱟᱭ ᱥᱤᱭᱟᱢᱟᱭ, ᱟᱫᱚ ᱱᱮᱛᱟᱨ ᱫᱚᱼᱼ ᱡᱩᱚᱫᱤ ᱜᱟᱹᱰᱤ ᱠᱚ ᱟᱱᱜᱩᱭᱟᱼᱼ ᱛᱟᱦᱚᱞᱮ ᱫᱚ ᱦᱚᱨᱚ ᱠᱟᱛᱮᱜ ᱥᱤ ᱦᱩᱭᱩᱜ-ᱟ ᱚᱱᱮ ᱚᱱᱠᱟ ᱟᱨ ᱵᱟᱝᱠᱷᱟᱱ ᱫᱚᱼᱼ ᱵᱟᱹᱧ ᱧᱟᱢᱟ ᱫᱟᱣᱜᱮ᱾
ᱚ ᱟᱫᱚ ᱜᱚᱝᱠᱮ ᱚᱱᱠᱟ ᱜᱟᱹᱰᱤ ᱠᱚᱦᱚᱸ ᱠᱚᱢ ᱫᱷᱟᱨᱟ ᱧᱚᱜ ᱜᱮᱭᱟ ᱥᱮ?
ᱵᱟᱝ ᱜᱚᱝᱠᱮ ᱜᱟᱹᱰᱤᱼᱼ ᱜᱟᱹᱰᱤ ᱠᱚᱫᱚ ᱢᱮᱱᱟᱜ ᱟᱠᱟᱫ ᱜᱮᱭᱟ ᱱᱚᱜᱚᱭ ᱦᱟᱜ ᱟᱞᱮ ᱟᱛᱳ ᱨᱮᱜᱮ ᱯᱮᱭᱟ ᱜᱟᱹᱰᱤ ᱢᱮᱱᱟᱜ ᱟᱠᱟᱫ ᱟᱫᱚ ᱯᱮᱭᱟ ᱜᱟᱹᱰᱼᱼ ᱟᱹᱰᱤ ᱦᱚᱸ ᱱᱚᱜ-ᱚ ᱱᱚᱝ ᱡᱮ ᱢᱤᱫ ᱴᱟᱝ ᱡᱩᱫᱤ ᱡᱟᱦᱟᱸ ᱵᱟᱹᱫᱽ ᱨᱮ ᱤᱭᱟᱹᱤᱭᱮᱱᱟ ᱯᱷᱟᱥᱟᱭᱮᱱᱟ ᱜᱟᱹᱰᱤ ᱛᱟᱦᱚᱞᱮ ᱫᱚ ᱢᱟᱱᱮ ᱚᱱᱟ ᱨᱟᱠᱟᱵ ᱠᱚᱨᱛᱮ ᱜᱮᱞᱮ ᱟᱨ ᱢᱤᱫᱴᱟᱝ ᱜᱟᱹᱰᱤ ᱫᱚᱨᱠᱟᱨᱚᱜ ᱠᱟᱱᱟ, ᱚᱱᱮ ᱚᱱᱠᱟ ᱢᱟᱱᱮ ᱵᱟᱝ ᱨᱟᱠᱟᱵᱚᱜ ᱟᱭ᱾ ᱱᱤᱡᱮ ᱛᱮᱫᱚ ᱱᱚᱜ-ᱚᱭ ᱡᱟᱦᱟᱸ ᱠᱟᱴ ᱠᱚᱛᱮ ᱠᱚ ᱛᱚᱞ ᱠᱟᱛᱮ ᱠᱚ ᱨᱟᱠᱟᱵᱟ ᱚᱱᱠᱟ ᱛᱮᱫᱚ ᱵᱟᱝ ᱨᱟᱠᱟᱵᱚᱜᱼᱟ᱾
ᱟᱫᱚ ᱦᱟᱸᱜ ᱜᱚᱝᱠᱮ ᱟᱯᱮ ᱫᱚ ᱦᱟᱸᱜ ᱡᱟᱹᱱᱤᱡ ᱫᱚᱢᱮ ᱤᱭᱟᱹ ᱧᱚᱜ ᱫᱷᱟᱨᱟ ᱧᱚᱜ ᱜᱮᱛᱟ ᱯᱮᱭᱟᱭ᱾
ᱞᱚᱥᱚᱫ ᱫᱚᱢᱮ ᱢᱮᱱᱟᱜ ᱟᱠᱟᱫ, ᱱᱚᱜᱼᱚ ᱱᱚᱝᱠᱟ ᱫᱩᱞᱠᱤ ᱡᱟᱭᱜᱟ ᱫᱚᱢᱮ ᱢᱮᱱᱟᱜ ᱟᱠᱟᱫ ᱟᱞᱮ ᱥᱮᱱ ᱫᱚ ᱦᱟᱸᱜ᱾
ᱚ ᱦᱳᱭ ᱛᱚ᱾ ᱟᱞᱮ ᱥᱮᱱᱟᱜ ᱦᱚ ᱜᱚᱝᱠᱮ ᱚᱝᱠᱟ ᱜᱮ ᱟᱯᱮ ᱪᱮᱫ ᱞᱮᱠᱟ ᱵᱤᱱ ᱢᱮᱱ ᱠᱮᱫᱮᱜᱼᱟ, ᱚᱱᱠᱟ ᱜᱮ ᱵᱟᱹᱭᱦᱟᱹᱲ ᱠᱷᱮᱛ ᱠᱚᱫᱚ ᱢᱮᱱᱟᱜ ᱟᱠᱟᱜᱼᱟ ᱟᱫᱚ ᱦᱟᱸᱜ ᱜᱷᱩᱴᱩ ᱵᱟᱹᱫᱽ ᱠᱚᱫᱚ ᱦᱟᱸᱜ ᱚᱱᱠᱟ ᱞᱮᱠᱟ ᱫᱷᱟᱨᱟ ᱛᱮᱫᱚ ᱦᱟᱸᱜ ᱵᱟᱝ ᱞᱚᱥᱚᱫᱚᱜ ᱛᱟᱞᱮ ᱜᱮᱭᱟ ᱛᱚ ᱚᱱᱠᱟ ᱫᱟᱜ ᱵᱟᱝ ᱠᱚ ᱵᱤᱥᱤᱱ ᱚᱜ ᱞᱮᱠᱟ ᱫᱚ᱾ ᱵᱟᱝ ᱡᱟᱹᱥᱛᱤ ᱧᱚᱜ ᱵᱟᱝ ᱡᱚᱢᱟ ᱞᱮᱠᱷᱟᱱ ᱵᱟᱝ ᱞᱚᱥᱚᱫᱚᱜ ᱜᱮᱭᱟ᱾ ᱟᱫᱚ ᱦᱟᱸᱜ ᱱᱚᱜᱼᱚ ᱱᱚᱝᱠᱟ ᱫᱷᱤᱨᱤ ᱦᱟᱥᱟ ᱛᱚ, ᱤᱭᱟᱹ ᱠᱟᱱ ᱛᱟᱞᱮᱭᱟ ᱟᱞᱮ ᱫᱚ᱾ ᱵᱟ. ᱫ ᱠᱚᱨᱮ ᱫᱚ
ᱟᱪᱪᱷᱟ
ᱟᱫᱚ ᱚᱱᱠᱟ ᱞᱮᱠᱟ ᱛᱮᱫᱚ ᱦᱟᱸᱜ, ᱨᱚᱦᱚᱭ ᱠᱚᱦᱚᱸ ᱟᱹᱣᱨᱤ ᱞᱮ ᱮᱛᱚᱦᱚᱵ ᱫᱟᱲᱮᱭᱟᱜᱼᱟ᱾
ᱟᱫᱚ ᱜᱚᱝᱠᱮ, ᱛᱟᱦᱞᱮ ᱫᱟᱜ ᱫᱚ ᱫᱟᱜ ᱵᱟᱲᱟ ᱟᱯᱮ ᱠᱟᱱ ᱜᱮᱭᱟ? ᱦᱚᱸ ᱟᱫᱚ ᱵᱟᱹᱭ ᱵᱟᱹᱭ ᱜᱮ ᱫᱟᱜ ᱮᱫᱟᱭ᱾
ᱦᱳᱭ ᱜᱚᱝᱠᱮ ᱠᱚᱢ ᱫᱷᱟᱨᱟ ᱜᱮ ᱫᱟᱜ ᱟᱞᱮ ᱠᱟᱱᱟ ᱱᱚᱛᱮ ᱛᱚ ᱢᱮᱱ ᱞᱮᱠᱷᱟᱡ ᱫᱚ ᱟᱫᱚ ᱫᱟᱜ ᱠᱚᱦᱚᱸ ᱢᱟ ᱫᱟᱜ ᱟᱞᱮ ᱠᱟᱱ ᱚᱱᱠᱟ ᱡᱟᱹᱥᱛᱤ ᱫᱷᱟᱨᱟ ᱛᱮᱫᱚ ᱵᱟᱝ᱾ ᱯᱩᱨᱟᱹ ᱢᱟᱱᱮ ᱵᱟᱨ ᱯᱮ ᱫᱤᱱ ᱫᱷᱚᱨᱮ ᱡᱩᱫᱤ ᱫᱟᱜ ᱟᱞᱮᱭᱟ, ᱛᱟᱦᱚᱞᱮ ᱦᱟᱸᱜ ᱨᱚᱦᱚᱭ ᱠᱚᱫᱚᱞᱮ ᱮᱛᱚᱦᱚᱵ ᱫᱟᱲᱮᱭᱟᱜ ᱟᱫᱚ ᱚᱱᱮ ᱚᱱᱠᱟ ᱢᱤᱫ ᱫᱤᱱᱮ ᱥᱤᱛᱩᱝ ᱟᱞᱮ ᱠᱟᱱᱟᱭ, ᱢᱤᱫ ᱫᱤᱱᱮ ᱫᱟᱵ ᱡᱟᱹᱯᱩᱫ ᱟᱞᱮ ᱠᱟᱱᱟᱭ ᱟᱨᱦᱚᱸ ᱢᱤᱫ ᱫᱤᱱᱮ ᱥᱤᱛᱩᱝ ᱮᱫᱟᱭ ᱟᱫᱚ ᱦᱟᱸᱜ ᱚᱱᱠᱟ ᱫᱷᱟᱨᱟ ᱛᱮᱫᱚ ᱦᱟᱸᱜ ᱫᱟᱜ ᱦᱚᱸ ᱵᱟᱝ ᱴᱷᱤᱠᱩᱜ ᱠᱟᱱᱟ, ᱦᱳᱭ
ᱡᱮᱢᱚᱱ ᱦᱟᱸ ᱱᱚᱜᱼᱚᱭ ᱢᱤᱫ ᱫᱤᱱᱮ ᱫᱟᱜ ᱞᱮᱠᱷᱟᱱ ᱫᱚ ᱦᱟᱸᱜ ᱟᱨ ᱫᱚᱥᱟᱨ ᱫᱤᱱ ᱡᱩᱫᱤ ᱥᱤᱛᱩᱝ ᱟᱭ ᱚᱱᱟ ᱫᱟᱜ ᱫᱚ ᱟᱫᱚ ᱦᱟᱸᱜ ᱵᱟᱝ ᱛᱟᱦᱮᱱᱟ ᱟᱨ ᱡᱩᱫᱤ ᱱᱚᱝᱠᱟᱭ ᱫᱟᱜᱟ ᱡᱮ ᱛᱮᱦᱮᱧ ᱮ ᱫᱤᱱ ᱥᱟᱨᱟ ᱫᱟᱜ ᱞᱮᱠᱷᱟᱱ, ᱜᱟᱯᱟ ᱦᱚᱸ ᱫᱤᱱ ᱥᱟᱨᱟ ᱜᱮ ᱫᱟᱜ ᱞᱮᱠᱷᱟᱱ ᱛᱟᱦᱚᱞᱮ ᱫᱚ ᱵᱟᱹᱫᱽ ᱠᱚᱨᱮ ᱫᱟᱜ ᱠᱚ ᱛᱟᱦᱮᱱᱟ ᱟᱨ ᱵᱟᱝᱠᱷᱟᱱ ᱡᱟᱦᱟᱸ ᱰᱚᱰᱷᱟᱜ ᱠᱚᱨᱮ ᱦᱚᱸ ᱫᱟᱜ ᱛᱟᱦᱮᱸ ᱫᱚᱦᱚᱜᱼᱟ ᱟᱨ ᱵᱟᱝᱠᱷᱟᱱ ᱫᱚ ᱦᱟᱸ ᱚ ᱚᱠᱟ ᱨᱮᱦᱚᱸ ᱵᱟᱝ ᱛᱟᱦᱮᱱᱟ᱾
ᱦᱳᱭ ᱦᱳᱭ
ᱟᱫᱚ ᱱᱚᱜᱼᱚᱭ ᱡᱮ ᱟᱯᱮ ᱱᱚᱜᱼᱚᱭ ᱡᱮ ᱦᱟᱸᱜ ᱟᱯᱮ ᱥᱮᱫ ᱦᱩᱸ ᱦᱩᱲᱩ ᱠᱚ ᱪᱟᱥ ᱠᱚ ᱦᱩᱭᱱᱟ ᱟᱫᱚ ᱦᱩᱲᱩ ᱪᱟᱥ ᱯᱚᱨᱮ ᱫᱚ ᱦᱟᱸᱜ ᱟᱫᱚ ᱪᱮᱫ ᱠᱚᱯᱮ ᱪᱟᱥᱟ?
ᱟᱞᱮ ᱫᱚ ᱦᱟᱸᱜ ᱱᱚᱣᱟ ᱜᱮ ᱱᱤᱭᱟᱹ ᱥᱮᱨᱢᱟ ᱨᱮᱜᱮ ᱦᱩᱲᱩ ᱠᱚᱫᱚᱞᱮ ᱪᱟᱥ ᱫᱟᱲᱮᱭᱟᱜᱼᱟ, ᱟᱫᱚ ᱦᱟᱸᱜ ᱫᱚᱥᱟᱨ ᱡᱟᱦᱟᱸ ᱥᱤᱛᱩᱝ ᱫᱤᱱ ᱦᱤᱡᱩᱜᱼᱟ ᱦᱟᱸᱜ ᱟᱫᱚ ᱚᱱᱠᱟ ᱞᱮᱠᱟ ᱛᱮᱫᱚ ᱦᱟᱸᱜ ᱪᱟᱥ ᱟᱫᱚ ᱦᱟᱸᱜ ᱵᱟᱞᱮ ᱪᱟᱥ ᱫᱟᱲᱮᱜ ᱜᱮᱭᱟ ᱦᱩᱲᱩ ᱠᱚᱫᱚ ᱦᱟᱸᱜ ᱟᱫᱚ ᱦᱟᱸᱜ ᱱᱚᱜᱼᱚᱭ ᱱᱚᱝᱠᱟ ᱛᱩᱲᱤ ᱠᱚᱜᱮᱞᱮ ᱨᱚᱦᱚᱭ ᱵᱟᱲᱟ ᱟᱠᱟᱜᱼᱟ ᱮᱨ ᱵᱟᱲᱟ ᱠᱟᱜᱼᱟ ᱛᱩᱲᱤ ᱠᱷᱚᱥᱞᱟ ᱠᱚ ᱟᱫᱚ ᱦᱟᱸᱜ ᱚᱱᱠᱟ ᱞᱮᱠᱟ ᱛᱮᱦᱚᱸ ᱚᱱᱟ ᱠᱚᱨᱮ ᱦᱚᱸ ᱫᱟᱜ ᱫᱚ ᱫᱚᱨᱠᱟᱨ ᱠᱟᱱ ᱜᱮᱭᱟ, ᱟᱫᱚ ᱚᱱᱠᱟ ᱢᱤᱫ ᱵᱟᱨ ᱫᱤᱱ ᱫᱤᱱ ᱫᱟᱜ ᱟᱞᱮ ᱠᱷᱟᱡ ᱫᱚ ᱚᱱᱟ ᱫᱟᱜ ᱛᱮᱜᱮ ᱦᱟᱸᱜ ᱵᱷᱤᱡᱟᱹᱜᱼᱟ ᱚᱱᱟ
ᱟᱪᱪᱷᱟ
ᱦᱮᱸ ᱟᱫᱚ ᱚᱱᱠᱟ ᱞᱮᱠᱟ ᱛᱮᱦᱚᱸ ᱡᱟᱹᱥᱛᱤ ᱫᱟᱜ ᱫᱚ ᱚᱱᱟ ᱠᱚᱨᱮ ᱫᱚ ᱵᱟᱭ ᱞᱟᱜᱟᱜᱼᱟ ᱥᱮ
ᱦᱳᱭ ᱢᱟᱱᱮ ᱚᱱᱟᱢᱟ ᱥᱤᱛᱩᱝ ᱤᱭᱟ. ᱡᱤᱱᱤᱥ ᱠᱟᱱᱟ ᱥᱮ ᱢᱟᱱᱮ ᱠᱚᱢ ᱫᱟᱜ ᱛᱮᱜᱮ ᱦᱩᱭ ᱜᱚᱫᱚᱜᱼᱟ ᱚᱱᱟ ᱠᱚᱫᱚ
ᱦᱳᱭ ᱦᱳᱭ᱾
ᱟᱫᱚ ᱦᱟᱸᱜ ᱱᱚᱜ-ᱚᱭ ᱟᱱᱟ ᱪᱟᱥ ᱠᱚ ᱡᱮᱢᱚᱱ ᱱᱚᱜ-ᱚᱭ ᱵᱮᱸᱜᱟᱲ ᱠᱚ᱾ ᱤᱱᱟᱹ ᱯᱚᱨᱮ, ᱦᱩᱸ᱾ ᱵᱮᱸᱜᱟᱲ ᱴᱟᱢᱟᱴᱳᱨ ᱠᱚ, ᱟᱹᱞᱩ ᱠᱚ ᱦᱚᱸᱜ-ᱚ ᱱᱚᱝᱠᱟᱱᱟᱜ ᱪᱟᱥ ᱠᱚᱫᱚ ᱟᱯᱮ ᱥᱮᱱ ᱨᱮᱫᱚ ᱵᱟᱹᱱᱩᱜ ᱠᱟᱜ-ᱟ᱾
ᱦᱳᱭ ᱜᱚᱝᱠᱮ ᱢᱮᱱ ᱞᱮᱠᱷᱟᱡ ᱟᱞᱩ ᱠᱚᱫᱚ ᱦᱟᱸᱜ ᱟᱞᱮ ᱫᱚ ᱦᱟᱸᱜ ᱵᱟᱞᱮ ᱨᱚᱦᱚᱭ ᱵᱟᱲᱟᱭ ᱜᱮᱭᱟ ᱟᱫᱚ ᱦᱟᱸᱜ ᱚᱝ ᱚᱝᱠᱟ ᱞᱮᱠᱟ ᱛᱮᱫᱚ ᱦᱟᱸᱜ ᱚᱱᱟ ᱵᱮᱸᱜᱟᱲ ᱠᱚ, ᱵᱤᱞᱟᱹᱛᱤ ᱠᱚᱫᱚ ᱦᱟᱸᱜ ᱚᱝᱠᱟ᱾ ᱡᱟᱦᱟᱸ ᱜᱟᱹᱰᱤᱭᱟᱹ ᱚᱱᱟ ᱠᱚᱨᱮ ᱵᱟᱹᱫ ᱠᱚ ᱢᱮᱱᱟᱜ ᱟᱠᱟᱜ-ᱟ ᱚᱱᱟ ᱥᱩᱨ ᱠᱚᱨᱮᱱᱟᱜ ᱛᱚ, ᱚᱱᱟ ᱠᱚᱨᱮ ᱫᱚ ᱦᱟᱸᱜ ᱪᱟᱥ ᱫᱚ ᱦᱩᱭᱩᱜ ᱜᱮ᱾ ᱛᱟᱞᱮᱭᱟ᱾ ᱟᱫᱚ ᱦᱟᱸᱜ ᱚᱱᱟ ᱵᱟᱸᱫ ᱨᱮᱱᱟᱜ ᱫᱟᱜ ᱛᱮᱜᱮ ᱚᱱᱟ ᱠᱚᱨᱮ ᱠᱚ ᱪᱟᱥ ᱫᱚᱞᱮ ᱤᱭᱟᱹ ᱮᱛᱚᱦᱚᱵ ᱫᱟᱲᱮᱭᱟᱜ-ᱟ ᱚᱱᱟ ᱤᱭᱟᱹ᱾ ᱥᱚᱵᱽᱡᱤ ᱠᱚᱫᱚᱞᱮ ᱨᱚᱦᱚᱭ ᱜᱮᱭᱟ᱾
ᱟᱪᱪᱷᱟ᱾
ᱚᱱᱟ ᱥᱟᱶᱛᱮ ᱟᱨᱦᱚ ᱡᱚᱸᱰᱨᱟ ᱦᱚᱸᱞᱮ ᱮᱨ ᱠᱟᱜ ᱜᱮᱭᱟ᱾
ᱟᱪᱪᱷᱟ᱾
ᱦᱳᱭ᱾ ᱟᱨ ᱱᱮᱛᱟᱨ ᱫᱚ ᱦᱟᱸᱜ ᱛᱚ, ᱡᱚᱸᱰᱨᱟ ᱠᱚᱦᱚᱸᱞᱮ ᱮᱨ ᱵᱟᱲᱟ ᱠᱟᱜ-ᱟ ᱚᱝᱠᱟ ᱮᱹᱭ ᱵᱟᱱᱫᱽ ᱥᱩᱨ ᱠᱚᱨᱮᱱᱟᱜ ᱤᱭᱟᱹ ᱠᱷᱮᱛ ᱠᱚᱨᱮ ᱫᱚ᱾
ᱟᱫᱚ ᱜᱚᱝᱠᱮ ᱡᱚᱸᱰᱨᱟ ᱢᱟ ᱦᱟᱸᱜ ᱱᱮᱛᱟᱨ ᱨᱮᱠᱚ ᱨᱚᱦᱚᱭᱟᱛᱚ᱾
ᱦᱳᱭ ᱦᱳᱭ, ᱱᱮᱛᱟᱨ ᱡᱟᱦᱟᱸ, ᱦᱚᱸᱜ-ᱚᱭ ᱠᱤᱪᱷᱩ ᱠᱤᱪᱷᱩ ᱫᱤᱱ ᱜᱟᱱ ᱢᱟᱲᱟᱝ ᱜᱮ ᱦᱟᱸᱜ ᱞᱮ ᱯᱩ ᱵᱟᱲᱟ ᱠᱟᱜ-ᱟ ᱚᱱᱟ ᱠᱚ᱾ ᱠᱟᱹᱴᱤᱡ ᱫᱟᱨᱮ ᱠᱚᱦᱚᱸ ᱠᱟᱹᱴᱤᱡ ᱤᱭᱟᱹ ᱧᱚᱜ ᱟᱠᱟᱱᱟ᱾
ᱢᱟᱱᱮ ᱫᱟᱨᱮ, ᱫᱟᱨᱮ ᱠᱚᱫᱚ ᱦᱟᱨᱟ ᱜᱚᱫ ᱠᱟᱱᱟ ᱦᱟᱸᱜ᱾
ᱦᱳᱭ ᱦᱳᱭ ᱡᱟᱹᱥᱛᱤ ᱫᱷᱟᱨᱟ ᱱᱟᱜ᱾
ᱠᱷᱟᱱ ᱛᱟᱦᱞᱮ ᱜᱚᱝᱠᱮ, ᱢᱟᱱᱮ ᱟᱯᱮ ᱥᱮᱫ ᱦᱟᱸᱜ ᱱᱚᱜ-ᱚ ᱱᱚᱝᱠᱟ ᱪᱟᱥ ᱤᱫᱤ ᱠᱟᱛᱮᱜ ᱢᱟ᱾ ᱤᱱᱟᱹ ᱯᱚᱨᱮ ᱡᱮᱢᱚᱱ ᱯᱩᱭᱥᱟᱹ ᱠᱚ ᱟᱨᱡᱟᱣ ᱞᱟᱹᱜᱤᱫ ᱡᱟᱸᱦᱟᱱᱟᱜ ᱡᱮᱢᱚᱱ ᱠᱟᱹᱢᱤ ᱠᱚ, ᱡᱮᱢᱚᱱ ᱱᱚᱜ-ᱚᱭ ᱦᱟᱸᱜ ᱯᱷᱮᱠᱴᱨᱤ ᱥᱮ ᱠᱚᱢᱯᱟᱱᱤ ᱟᱸ ᱥᱮ ᱱᱚᱜ-ᱚᱭ ᱤᱭᱟᱹ ᱠᱚᱨᱮ ᱡᱮᱢᱚᱱ ᱱᱟᱢᱟᱞ ᱫᱤᱥᱚᱢ ᱠᱚᱠᱚ ᱥᱮᱱᱚᱜ ᱜᱮᱭᱟ᱾ ᱟᱫᱚ
ᱦᱳᱭ᱾
ᱥᱮᱱ ᱫᱚ ᱢᱟᱱᱮ ᱪᱮᱫ ᱞᱮᱠᱟᱛᱮ ᱠᱟᱹᱣᱰᱤ ᱠᱚᱫᱚ ᱠᱚ ᱟᱨᱡᱟᱣᱟ?
ᱦᱳᱭ ᱜᱚᱝᱠᱮ ᱟᱞᱮᱥᱮᱫ ᱫᱚ ᱦᱟᱸᱜ ᱢᱮᱱ ᱞᱮᱠᱷᱟᱡ ᱫᱚ ᱠᱟᱹᱣᱰᱤ ᱟᱨᱡᱟᱣ ᱴᱟᱜ ᱪᱮᱫ ᱦᱚᱸ ᱵᱟᱹᱱᱩᱜ ᱠᱟᱜ-ᱟ᱾ ᱟᱫᱚ ᱚᱝᱠᱟ ᱞᱮᱠᱟᱛᱮ ᱦᱟᱸᱜ ᱴᱚᱴᱷᱟ ᱠᱚᱨᱮᱱ ᱚᱝᱠᱟ ᱞᱮᱠᱟ ᱠᱚᱲᱟ ᱜᱤᱫᱽᱨᱟᱹ ᱠᱚ ᱡᱟᱦᱟᱸᱭ ᱟᱠᱚ ᱵᱟᱠᱚ ᱚᱞᱚᱜ ᱜᱮᱭᱟ ᱦᱟᱸᱜ ᱚᱝᱠᱟ ᱞᱮᱠᱟ ᱠᱚ ᱩᱰᱩᱠᱚᱜ ᱜᱮᱭᱟ ᱵᱟᱦᱨᱮ ᱫᱤᱥᱚᱢ ᱠᱚᱨᱮ ᱠᱚ ᱪᱟᱞᱟᱜ ᱜᱮᱭᱟ ᱠᱟᱹᱢᱤ ᱦᱚᱨᱟ ᱠᱚᱫᱚ᱾ ᱟᱫᱚ ᱦᱟᱸᱜ ᱱᱚᱜ-ᱚ ᱱᱚᱝᱠᱟ ᱨᱚᱦᱚᱭ ᱠᱚᱠᱚ ᱡᱩᱫᱤ ᱡᱟᱦᱟᱸᱭ ᱠᱚᱠᱚ ᱪᱟᱵᱟᱟᱭ ᱵᱟᱲᱟᱭ ᱛᱟᱵᱚᱱᱟ ᱛᱟᱦᱞᱮ ᱩᱱᱠᱩᱦᱚᱸ ᱱᱟᱢᱟᱞ ᱫᱤᱥᱚᱢ ᱛᱮᱠᱚ ᱧᱤᱨ ᱪᱟᱞᱟᱜ-ᱟ ᱟᱠᱚ ᱦᱟᱸᱜ ᱠᱟᱹᱢᱤ ᱞᱟᱹᱜᱤᱫ ᱛᱮ ᱦᱳᱭ ᱥᱮ᱾
ᱚᱱᱟᱦᱚᱸ ᱱᱟᱯᱟᱭ᱾
ᱦᱳᱭ, ᱟᱫᱚ ᱦᱟᱸᱜ ᱠᱟᱹᱣᱰᱤ ᱟᱨᱡᱟᱣ ᱞᱟᱹᱜᱤᱫ ᱫᱚ ᱚᱱᱟ ᱵᱤᱨ ᱵᱩᱨᱩ ᱠᱚᱨᱮ ᱚᱱᱟ ᱤᱭᱟᱹ ᱠᱚ ᱧᱟᱢᱚᱜ ᱜᱮᱭᱟ ᱛᱚ ᱡᱚ ᱵᱤᱞᱤ ᱠᱚ, ᱚᱱᱟ ᱠᱚ, ᱡᱟᱝ ᱠᱚ, ᱚᱱᱟ ᱠᱚ ᱦᱟᱞᱟᱝ ᱟᱹᱜᱩ ᱠᱟᱛᱮ ᱦᱚᱸ ᱠᱟᱹᱣᱰᱤ ᱠᱚᱫᱚ ᱟᱨᱡᱟᱣ ᱜᱟᱱᱚᱜ-ᱟ᱾
ᱚᱱᱟᱛᱮᱦᱚᱸ ᱟᱨᱡᱟᱣ ᱜᱟᱱᱚᱜ ᱜᱮᱭᱟ ᱦᱟᱸᱜ᱾
ᱦᱳᱭ᱾ ᱟᱫᱚ ᱦᱟᱸᱜ ᱜᱚᱝᱠᱮ ᱦᱚᱸᱜ-ᱚ ᱱᱚᱝᱠᱟ ᱛᱟᱨᱚᱯ ᱡᱟᱝ ᱠᱚ ᱦᱚᱞᱟᱝ ᱞᱮᱠᱷᱟᱡ ᱚᱱᱟ ᱠᱚᱦᱚᱸ ᱡᱟᱹᱥᱛᱤ ᱫᱷᱟᱨᱟ ᱫᱟᱢ ᱧᱚᱜ ᱜᱮᱭᱟ ᱛᱚ᱾ ᱟᱨ ᱡᱮᱢᱚᱱ ᱢᱟᱛᱠᱚᱢ ᱠᱚ ᱢᱮᱱᱟᱜ ᱟᱠᱟᱜ-ᱟ᱾ ᱠᱩᱸᱭᱰᱤ ᱢᱮᱱᱟᱜ ᱟᱠᱟᱜ-ᱟ ᱦᱮᱸ ᱥᱮ, ᱵᱟᱨᱩ ᱠᱚ, ᱚᱱᱟ ᱠᱚ᱾ ᱟᱨᱚ ᱢᱮᱱᱟᱜ ᱠᱟᱜ-ᱟ ᱤᱭᱟᱹ ᱥᱟᱨᱡᱚᱢ ᱡᱟᱝ ᱠᱚ ᱦᱟᱞᱟᱝ ᱠᱟᱛᱮ ᱚᱱᱟ ᱠᱚᱦᱚᱸ ᱟᱠᱠᱷᱨᱤᱧ ᱠᱚ᱾ ᱚᱱᱟ ᱠᱚ ᱛᱮᱜᱮ ᱟᱞᱮ ᱫᱚ ᱚᱲᱟᱜ ᱨᱮᱱᱟᱜ ᱜᱷᱟᱨᱚᱸᱡᱽ ᱥᱚᱝᱥᱟᱨ ᱫᱚ ᱦᱟᱸᱜ ᱚᱱᱟ ᱪᱟᱣᱞᱮ, ᱤᱭᱟᱹ ᱩᱛᱩ ᱡᱚᱢ ᱨᱮᱱᱟᱜ ᱠᱟᱹᱣᱰᱤ ᱠᱚᱫᱚ ᱦᱟᱸᱜ ᱦᱮᱡ ᱟᱞᱮᱭᱟ᱾
ᱟᱪᱪᱷᱟ᱾
ᱚ᱾
ᱟᱞᱮ ᱥᱮᱱ ᱫᱚ ᱜᱚᱢᱠᱮ ᱱᱚᱜᱼ ᱚᱱᱠᱟ ᱾ ᱢᱟᱱᱮ ᱵᱤᱨ ᱠᱚᱨᱮ ᱫᱚ ᱱᱚᱜᱼᱚᱭ ᱡᱚ ᱵᱤᱞᱤ ᱤᱭᱟᱹᱠᱚᱛᱮ ᱛᱚᱼᱼᱼ ᱠᱟᱹᱣᱰᱤ ᱫᱚ ᱵᱟᱠᱚ ᱟᱨᱡᱟᱣ-ᱟ ᱢᱟᱱᱮ ᱵᱟᱠᱚ ᱵᱟᱹᱱᱩ ᱠᱟ ᱞᱮᱠᱟᱜᱮ ᱚᱱᱟ ᱛᱮᱫᱚ ᱾
ᱚ
ᱟᱞᱮ ᱥᱮᱱ ᱫᱚ ᱦᱟᱸᱜ ᱱᱚᱜᱼᱚᱭ ᱦᱟᱸᱜ ᱰᱟᱹᱦᱤ ᱢᱮᱱᱟᱜ ᱛᱟᱞᱮᱭᱟ, ᱟᱫᱚ ᱰᱟᱹᱦᱤ ᱠᱚᱨᱮᱼᱼ ᱜᱮ ᱱᱚᱜᱼᱚᱭ ᱵᱟᱪᱠᱚᱢ ᱠᱚ, ᱵᱟᱪᱠᱚᱢ ᱠᱚᱠᱚ ᱨᱚᱦᱚᱭᱟ ᱾ ᱟᱫᱚ ᱚᱱᱟᱼᱼ ᱜᱮ ᱱᱚᱜᱼᱚᱭ ᱦᱟᱸᱜ ᱥᱤᱛᱩᱝ ᱫᱤᱱ ᱥᱮᱴᱮᱨ ᱞᱮᱱᱠᱷᱟᱱ ᱜᱮ ᱦᱟᱸᱜ ᱤᱨᱼᱼ ᱠᱚ ᱫᱚᱦᱚᱭᱟ ᱤᱨ ᱟᱠᱚ ᱾ ᱛᱟᱯᱚᱨᱮ ᱠᱚ ᱛᱟᱥᱮ ᱨᱚᱦᱚᱲᱟ ᱤᱱᱟᱹ ᱯᱚᱨᱮᱼᱼ ᱵᱟᱵᱮᱨ ᱠᱚ ᱵᱮᱱᱟᱣᱼᱟ ᱩᱧ ᱟᱠᱚ ᱦᱟᱸᱜ ᱛᱤ ᱛᱮ ᱾
ᱦᱚᱭ
ᱩᱧ ᱠᱟᱛᱮᱜ, ᱤᱱᱟᱹ ᱯᱚᱨᱮ ᱠᱚ ᱜᱷᱟᱨᱞᱤᱭᱟᱠᱚ ᱦᱟᱸᱜ ᱜᱷᱟᱨᱞᱤ ᱠᱟᱛᱮᱜᱼᱼ
ᱦᱚ
ᱟᱫᱚᱼᱼ ᱜᱷᱟᱨᱞᱤ ᱠᱟᱛᱮ ᱢᱟᱱᱮ ᱵᱩᱦᱩᱲᱩ ᱠᱚ ᱵᱮᱱᱟᱣ ᱛᱮ ᱟᱫᱚ ᱚᱱᱟ ᱜᱮᱠᱚ ᱟᱠᱷᱨᱤᱧᱟ ᱾ ᱚᱱᱮ ᱚᱱᱠᱟ ᱠᱚᱛᱮ ᱜᱮ ᱢᱟᱱᱮ ᱯᱩᱭᱥᱟᱹ ᱠᱚᱫᱚ ᱦᱟᱸᱜ ᱟᱨᱡᱟᱜ ᱠᱟᱱᱟ, ᱟᱨ ᱡᱮᱢᱚᱱ ᱱᱚᱜᱼᱚᱭ ᱦᱟᱸᱜᱼᱼ ᱫᱟᱨᱮ ᱠᱚ ᱡᱟᱦᱟᱸᱭ ᱠᱚᱫᱚ ᱠᱚ ᱨᱚᱦᱚᱭ ᱠᱟᱣᱱᱟ, ᱟᱞᱮ ᱱᱚᱛᱮᱼᱼ ᱦᱟᱸ ᱱᱚᱜᱼᱚᱭ ᱢᱟᱫ ᱫᱟᱨᱮ ᱠᱚ ᱢᱮᱱᱟᱜ ᱟᱠᱟᱫᱼᱟ, ᱵᱟᱜᱟᱱ ᱫᱟᱨᱮ ᱠᱚ, ᱟᱫᱚ ᱚᱱᱟᱼᱼ ᱠᱚᱜᱮ ᱠᱚ ᱟᱠᱷᱨᱤᱧ ᱵᱟᱲᱟᱭᱟ ᱾ ᱡᱚᱠᱷᱚᱱ ᱜᱮ ᱯᱩᱭᱥᱟᱹ ᱠᱚ ᱠᱟᱹᱴᱤᱡ ᱫᱚᱨᱠᱟᱨᱚᱜᱼᱟ, ᱛᱚᱠᱷᱚᱱ ᱜᱮ ᱚᱱᱟ ᱠᱚᱠᱚᱼᱼ ᱟᱠᱷᱨᱤᱧ ᱞᱮᱠᱷᱟᱱ ᱜᱮ ᱯᱩᱭᱥᱟᱹ ᱠᱚᱠᱚ ᱨᱳᱡᱽᱜᱟᱨᱼᱟ ᱤᱱᱝᱠ ᱛᱮᱜᱮ ᱠᱚ ᱨᱳᱡᱽᱜᱟᱨᱟ ᱾ ᱟᱨ ᱱᱚᱜᱼᱚᱭ ᱡᱮᱢᱚᱱ ᱦᱟᱸᱜ ᱱᱤᱛᱚᱜ ᱠᱟᱹᱢᱤ ᱫᱤᱱ ᱥᱮᱴᱮᱨᱱᱟ, ᱟᱫᱚ ᱚᱲᱟᱜ ᱠᱚᱨᱮᱱᱟᱜᱼᱼ ᱠᱟᱹᱢᱤ ᱠᱚ ᱥᱟᱹᱛ ᱠᱟᱛᱮ, ᱟᱫᱚ ᱦᱟᱸᱜ ᱱᱚᱜᱼᱚᱭ ᱵᱤᱞᱟᱹᱛ ᱫᱤᱥᱚᱢᱼᱼ ᱥᱮᱱ ᱠᱟᱹᱢᱤ ᱠᱚ ᱪᱟᱞᱟᱜᱼᱟ ᱾ ᱱᱚᱜᱼᱚᱭ ᱟᱛᱩ ᱛᱮᱜᱮ ᱜᱟᱹᱰᱤ ᱦᱚᱸ ᱦᱤᱡᱩᱜᱼᱟ ᱟᱫᱚᱼᱼ ᱥᱮᱛᱟᱜ ᱵᱷᱩᱨ ᱛᱮᱜᱮ ᱠᱚ ᱥᱮᱱᱚᱜ ᱟᱠᱚ ᱵᱤᱞᱟᱹᱛ ᱫᱤᱥᱚᱢ ᱠᱟᱹᱢᱤ ᱾
ᱟᱨ ᱱᱮᱛᱟᱨ ᱢᱟ ᱜᱚᱝᱠᱮ ᱱᱟᱦᱟᱜ ᱡᱩᱜᱽ ᱨᱮᱢᱟ ᱧᱮᱞᱚᱜᱚᱜ ᱠᱟᱱᱟ ᱟᱨᱼᱼ ᱱᱮᱛᱟᱨ ᱫᱚ ᱦᱟᱸᱜ ᱟᱭᱢᱟ ᱜᱮᱵᱚᱱ ᱥᱩᱵᱤᱫᱟ ᱧᱚᱜ ᱟᱠᱟᱱᱟ ᱜᱟᱹᱰᱤ ᱠᱚ ᱤᱭᱟᱹ ᱠᱟᱛᱮᱜ ᱦᱳᱭ ᱥᱮ ᱾
ᱦᱩᱸ ᱦᱩᱸ
ᱵᱟᱦᱨᱮ ᱫᱤᱥᱚᱢ ᱠᱚᱨᱮ ᱦᱚᱸᱵᱚᱱ ᱪᱟᱞᱟᱣ ᱫᱟᱲᱮᱭᱟᱜ ᱠᱟᱱᱟ ᱥᱮ ᱟᱫᱚ ᱦᱟᱸᱜ ᱚᱱᱠᱟ ᱞᱮᱼᱼ ᱟᱱᱠᱟᱛᱮ ᱦᱟᱸᱜ ᱱᱮᱛᱟᱨ ᱦᱟᱜ ᱫᱚ ᱟᱞᱮ ᱱᱚᱣᱟ ᱠᱚᱨᱮ ᱟᱞᱮ ᱴᱚᱴᱷᱟ ᱱᱚᱣᱟ ᱠᱚᱨᱮ ᱫᱚ ᱦᱟᱸᱜᱼᱼ ᱚᱱᱠᱟ ᱠᱟᱹᱢᱤ ᱠᱚ ᱪᱟᱞᱟᱜ ᱜᱮᱭᱟ ᱟᱫᱚ ᱦᱟᱸᱜ ᱟᱞᱮᱫᱚ ᱱᱚᱜᱼᱚ ᱱᱚᱝᱠᱟ ᱢᱮᱱ ᱞᱮᱠᱷᱟᱡ ᱫᱚ ᱦᱟᱜ ᱚᱱᱠᱟ ᱯᱚᱱᱚᱥ ᱥᱩᱨ ᱨᱮ ᱡᱷᱟᱲᱠᱷᱚᱱᱰ ᱯᱚᱱᱚᱥ ᱥᱩᱨ ᱨᱮ ᱛᱟᱦᱮᱱ ᱜᱮᱭᱟ ᱛᱚ ᱚᱲᱟᱜ ᱠᱟᱱ ᱛᱟᱞᱮᱭᱟ, ᱟᱫᱚ ᱦᱟᱜ ᱱᱚᱜᱼᱚ ᱱᱚᱝᱠᱟᱼᱼ ᱟᱹᱛᱩ ᱟᱹᱛᱩ ᱴᱚᱴᱷᱟ ᱠᱷᱚᱱᱟᱜ ᱢᱮᱴᱟᱝ ᱠᱷᱚᱱᱟᱜ ᱜᱟᱹᱰᱤ ᱠᱚ ᱟᱲᱟᱜᱟ ᱚᱱᱠᱟ ᱠᱟᱹᱢᱤ ᱵᱟᱨᱟ ᱨᱮ ᱪᱟᱞᱟᱜ ᱞᱟᱹᱜᱤᱫ ᱾ ᱚᱱᱠᱟ ᱵᱟᱡᱟᱨ ᱛᱮ, ᱟᱫᱚ ᱦᱟᱜᱼᱼ ᱰᱷᱟᱞᱟᱭ ᱠᱟᱹᱢᱤ ᱠᱚᱠᱚ ᱪᱟᱞᱟᱜ ᱜᱮᱛᱟ ᱞᱮᱭᱟ ᱟᱞᱮ ᱴᱚᱴᱷᱟ ᱠᱷᱚᱱᱟᱜ ᱚᱱᱠᱟ ᱢᱤᱫᱴᱟᱝ ᱢᱤᱫᱴᱟᱝ ᱜᱟᱹᱰᱤ ᱠᱚᱛᱮ ᱾
ᱟᱫᱚ ᱦᱟᱸᱜ, ᱥᱮᱛᱟᱜ ᱠᱚ ᱩᱰᱩᱠᱚᱜᱼᱟ ᱟᱫᱚ ᱦᱟᱸᱜ ᱥᱮᱭ ᱟᱫᱚ ᱦᱟᱸᱜ ᱢᱟᱡᱟᱱ ᱵᱮᱲᱟ ᱠᱚᱼᱼ ᱟᱫᱚ ᱱᱤᱭᱟᱹ ᱴᱟᱭᱤᱢ ᱨᱮᱫᱚ ᱦᱟᱸᱜ ᱵᱟᱠᱚ ᱪᱟᱞᱟᱜ ᱜᱮᱭᱟ ᱟᱫᱚ ᱱᱤᱭᱟᱹ ᱴᱟᱭᱤᱢ ᱨᱮᱫᱚ ᱦᱟᱸᱜ ᱦᱩᱲᱩ ᱠᱚᱠᱚ ᱨᱚᱦᱚᱭ ᱵᱟᱲᱟᱭ ᱜᱮᱭᱟ ᱛᱚ ᱾
ᱟᱪᱪᱷᱟ ᱟᱫᱚ ᱟᱞᱮ ᱥᱮᱱ ᱦᱚᱸ ᱤᱱᱠᱟᱹ ᱜᱮ ᱵᱟᱝ ᱾
ᱦᱮᱸ ᱟᱫᱚ ᱦᱟᱸ ᱚᱱᱮ ᱡᱤᱵᱚᱱ ᱵᱮᱱ ᱢᱮᱱ ᱠᱮᱫᱟ, ᱵᱤᱱ ᱚᱱᱟ ᱵᱟᱪᱠᱚᱢ ᱠᱚ ᱚᱱᱟ ᱠᱚᱦᱚᱸ ᱠᱚ ᱢᱮᱱᱟᱜ ᱟᱠᱟᱫ ᱜᱮᱭᱟ ᱟᱫᱚ ᱦᱟᱸᱜ ᱚᱱᱠᱟ ᱞᱮᱠᱟ ᱛᱮᱫᱚ ᱞᱟᱦᱟᱛᱮ ᱯᱟᱦᱤᱞ ᱡᱮᱢᱚᱱᱼᱼ ᱛᱟᱦᱮᱸ ᱞᱮᱱᱟ ᱵᱟᱪᱠᱚᱢ ᱠᱚᱵᱚᱱ ᱤᱨ ᱵᱟᱲᱟᱭᱮᱫ ᱛᱟᱦᱮᱸᱱᱟ ᱾ ᱛᱚᱞ ᱵᱟᱲᱟ ᱠᱟᱛᱮ ᱵᱚᱱ ᱟᱠᱷᱨᱤᱧ ᱠᱟᱜ ᱠᱟᱱ ᱛᱟᱦᱮᱱᱟ, ᱦᱳᱭ ᱥᱮ ᱟᱫᱚ ᱚᱠᱚᱭᱼᱼ ᱫᱚ ᱦᱟᱸᱜ ᱚᱱᱠᱟ ᱡᱟᱹᱥᱛᱤ ᱫᱷᱟᱨᱟ ᱧᱚᱜ ᱵᱟᱪᱠᱚᱢ ᱠᱚᱵᱚᱱ ᱦᱩᱭ ᱞᱮᱠᱷᱟᱱ ᱟᱫᱚ ᱚᱱᱟ ᱫᱚ ᱦᱟᱸᱜᱼᱼ ᱤᱭᱟᱹ ᱰᱚᱡᱚᱱ ᱦᱤᱥᱟᱹᱵ ᱛᱮᱵᱚᱱ ᱟᱠᱷᱨᱤᱧ ᱠᱟᱜᱼᱟ ᱛᱚ ᱾
ᱦᱮᱸ ᱦᱮᱸ
ᱟᱨ ᱦᱟᱸᱜ ᱚᱱᱠᱟ ᱠᱚᱢ ᱫᱷᱟᱨᱟ ᱧᱚᱜ ᱦᱩᱭ ᱞᱮᱠᱷᱟᱡ ᱟᱫᱚ ᱚᱱᱟ ᱫᱚ ᱵᱟᱵᱮᱨ ᱛᱮᱠᱚ ᱩᱧ-ᱟ ᱩᱧ ᱠᱟᱛᱮ-ᱟ ᱚᱱᱮ ᱜᱟᱹᱰᱤ ᱫᱚᱵᱚᱱ ᱜᱟᱹᱰᱤᱭᱟ-ᱟ ᱥᱤ..... ᱥᱤᱛᱩᱝ ᱨᱮᱵᱚᱱ ᱛᱟᱥᱮ ᱠᱟᱜᱼᱟ ᱛᱟᱨᱯᱚᱨᱮ ᱦᱟᱱᱮᱼᱼ ᱦᱟᱭ ᱵᱟᱵᱮᱨ ᱠᱚ ᱚᱱᱟ ᱤᱭᱟᱹ ᱠᱚᱵᱚᱱᱼᱼ ᱜᱷᱟᱥᱟᱣᱟ ᱚᱱᱟ ᱫᱟᱨᱮ ᱠᱚᱨᱮ ᱟᱨ ᱤᱭᱟᱹ ᱠᱟᱛᱮᱜ ᱚᱱᱟ ᱦᱟᱸᱴ ᱠᱚ ᱡᱟᱦᱟᱸ ᱠᱚᱨᱮ ᱦᱟᱸᱴ ᱠᱚ ᱦᱩᱭ ᱵᱟᱲᱟᱜᱼᱟ ᱟᱫᱚ ᱦᱟᱸᱜ ᱚᱱᱛᱮ ᱠᱚ ᱫᱤᱯᱤᱞ ᱠᱟᱛᱮ ᱠᱚ ᱤᱫᱤ ᱛᱟᱨᱟᱭ ᱟᱠᱚ ᱚᱱᱛᱮ ᱜᱮ ᱦᱟᱸᱜ ᱚᱱᱟ ᱯᱚᱭᱥᱟ ᱛᱮᱜᱮ ᱦᱟᱸᱜ ᱤᱭᱟᱹ ᱥᱚᱵᱽᱡᱤ ᱠᱚᱫᱚ ᱠᱤᱨᱤᱧ ᱠᱟᱛᱮ ᱠᱚ ᱟᱨᱡᱟᱣᱟ᱾
ᱚ ᱚᱱᱟ ᱦᱚᱸ ᱱᱟᱯᱟᱭ ᱜᱮ
ᱛᱟᱦᱚᱞᱮ ᱜᱚᱝᱠᱮ ᱢᱟᱱᱮ ᱱᱤᱛᱚᱜ ᱦᱚᱸ ᱯᱷᱨᱤ ᱜᱮ ᱵᱤᱱ ᱛᱟᱦᱮᱱᱟ
ᱛᱟᱦᱚᱞᱮ ᱜᱚᱝᱠᱮ ᱟᱯᱮ ᱥᱮᱱ ᱫᱚ ᱪᱟᱥ ᱠᱚᱫᱚ ᱦᱟᱸᱜ ᱢᱮᱱ ᱞᱮᱠᱷᱟᱡ